ᱦᱮᱞᱳ᱾
ᱦᱚᱸ ᱜᱚᱝᱠᱮ ᱡᱚᱦᱟᱨ ᱜᱮ᱾
ᱦᱳᱭ ᱜᱚᱝᱠᱮ ᱡᱚᱦᱟᱨ ᱜᱮ ᱟᱨ ᱛᱟᱦᱞᱮ᱾ ᱟᱲᱟᱝ ᱠᱚ ᱪᱮᱜ ᱞᱮᱠᱟ ᱟᱸᱡᱚᱢᱚᱜ ᱠᱟᱱᱟ ᱥᱮ ᱢᱚᱡᱽ ᱜᱮ ᱥᱮ ᱵᱟ᱾
ᱦᱚᱸ ᱦᱚᱸ ᱱᱤᱛ ᱞᱮᱠᱟ ᱫᱚ ᱱᱷᱟᱜ ᱢᱚᱡᱽ ᱜᱮ ᱟᱸᱡᱚᱢᱚᱜ ᱠᱟᱱᱟ ᱟᱨ ᱟᱞᱤᱧᱟᱜ ᱜᱮ ᱱᱷᱟᱜ ᱪᱮᱜ ᱞᱮᱠᱟ᱾
ᱦᱳᱭ ᱟᱵᱮᱱᱟᱜ ᱦᱚᱸ ᱢᱚᱡᱽ ᱜᱮ ᱟᱸᱡᱚᱢᱚᱜ ᱠᱟᱱᱟ᱾ ᱱᱤᱛᱳᱜ ᱫᱚ ᱦᱟᱸᱜ᱾
ᱦᱚᱭ ᱜᱚᱝᱠᱮ ᱱᱤᱛ ᱫᱚ ᱱᱟᱭ ᱱᱟᱯᱟᱭ ᱜᱮᱛᱚ?
ᱦᱳᱭ ᱜᱚᱝᱠᱮ ᱱᱤᱛᱚᱜ ᱫᱚ ᱦᱟᱸᱜ ᱱᱚᱣᱟ ᱪᱟᱸᱫᱽ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱵᱟᱲᱟ ᱜᱮᱛᱚ᱾ ᱟᱫᱚ ᱟᱵᱤᱱ ᱜᱮ ᱪᱮᱜ ᱞᱮᱠᱟ ᱟᱨ ᱜᱷᱟᱸᱨᱚᱧᱡᱽ ᱠᱚᱨᱮᱜᱮ ᱪᱮᱜ ᱞᱮᱠᱟ ᱦᱮᱱᱟᱜ ᱠᱟᱜ ᱯᱮᱭᱟ ᱠᱟᱴᱤᱡ ᱞᱟᱹᱭ ᱛᱟᱣᱞᱟᱝ ᱵᱤᱱ᱾
ᱦᱚᱭ ᱱᱤᱛ ᱫᱚ ᱱᱷᱟᱜ ᱱᱟᱯᱟᱭ ᱵᱟᱲᱟ ᱜᱮ ᱥᱮ ᱜᱷᱟᱨᱚᱸᱡᱽ ᱨᱮᱱ ᱥᱟᱱᱟᱢ ᱠᱚᱜᱮ ᱱᱷᱟᱜ᱾ ᱢᱚᱡᱽ ᱵᱟᱲᱟ ᱜᱮ ᱱᱤᱛ ᱫᱚ᱾
ᱚ ᱟᱪᱪᱷᱟ ᱟᱪᱪᱷᱟ᱾
ᱦᱳᱭ᱾
ᱟᱨ ᱛᱟᱦᱞᱮ ᱜᱚᱢᱠᱮ ᱮᱸ ᱨᱚᱦᱚᱭ ᱵᱟᱲᱟ ᱠᱚᱫᱚ ᱛᱤᱱᱟᱹᱜ ᱥᱟᱸᱜᱤᱧ ᱠᱮᱜ-ᱟᱯᱮ ᱟᱯᱮ᱾ ᱠᱚᱥᱮᱡ ᱫᱚ᱾
ᱜᱚᱝᱠᱮ ᱚᱱᱠᱟ ᱫᱚ ᱱᱷᱟᱜ ᱟᱞᱮ ᱴᱚᱴᱷᱟ ᱨᱮᱢᱟ ᱫᱟᱜ ᱡᱟᱲᱤ ᱠᱚ ᱢᱚᱡᱽ ᱞᱮᱠᱟ ᱵᱟᱝ᱾ ᱚᱱᱟ ᱦᱚᱛᱮᱡ ᱛᱮ ᱱᱷᱟᱜ ᱱᱤᱛᱳᱜ ᱫᱚ᱾ ᱪᱟᱥ ᱠᱟᱹᱢᱤ ᱠᱚᱦᱚᱸ ᱚᱱᱠᱟ ᱚᱠᱛᱚ ᱨᱮ ᱵᱟᱭ ᱦᱩᱭ ᱠᱟᱜ ᱛᱟᱞᱮᱭᱟ᱾ ᱟᱞᱮ ᱚᱱᱟ ᱦᱚᱛᱮᱡ ᱛᱮ ᱱᱷᱟᱜ ᱦᱤᱸᱛᱳᱜ ᱫᱚ᱾ ᱠᱟ ᱦᱟᱸᱜ ᱢᱮᱱ ᱞᱮᱠᱷᱟᱱ ᱫᱚ ᱵᱟᱝ ᱩᱛᱟᱹᱨ ᱫᱚ ᱵᱟᱝ ᱚᱱᱠᱟ᱾ ᱠᱤᱪᱷᱩ ᱜᱟᱱ ᱨᱚᱦᱚᱭ ᱦᱩᱭ ᱠᱟᱱᱟ ᱾
ᱦᱳᱭ ᱦᱳᱭ ᱾
ᱦᱳᱭ ᱟᱨ ᱟᱯᱮ ᱴᱚᱴᱷᱟ ᱨᱮ ᱪᱮᱫ ᱞᱮᱠᱟ?
ᱦᱳᱭ ᱜᱚᱝᱠᱮ ᱟᱞᱮ ᱠᱚᱨᱮ ᱦᱚᱸ ᱚᱱᱠᱟ ᱜᱮ ᱱᱤᱛᱚᱜ ᱫᱚ ᱦᱟᱸᱜ ᱵᱟᱹᱭᱦᱟᱹᱲ ᱠᱚᱨᱮ ᱫᱟᱜ ᱠᱚ ᱯᱮᱨᱮᱡ ᱵᱟᱲᱟ ᱟᱠᱟᱱᱟ ᱠᱷᱮᱛ ᱠᱚᱨᱮ, ᱟᱫᱚ ᱚᱱᱟ ᱠᱚᱜᱮᱞᱮ ᱨᱚᱦᱚᱭ ᱵᱟᱲᱟᱭᱮᱜᱼᱟ ᱦᱟᱸᱜ ᱾ ᱟᱨ ᱚᱱᱟ ᱦᱚᱸ ᱵᱟᱹᱭᱦᱟᱹᱲ ᱨᱮᱫᱚ ᱦᱟᱸᱜ ᱱᱚᱜᱼᱚᱭ ᱵᱟᱨᱟᱵᱟᱹᱨᱤ ᱠᱷᱚᱱ ᱦᱚᱸ ᱯᱟᱨᱚᱢ ᱜᱚᱫ ᱮᱱᱟ ᱾ ᱟᱨ ᱵᱟᱹᱫ ᱥᱮᱱ ᱢᱟ ᱱᱤᱛ ᱫᱷᱟᱹᱨᱤᱡ ᱛᱮ ᱟᱹᱣᱨᱤ ᱫᱟᱜᱚᱜ ᱛᱟᱞᱮᱭᱟ ᱟᱫᱚ ᱧᱮᱞ ᱦᱩᱭᱩᱜ ᱠᱟᱱᱟ ᱾ ᱛᱟᱭᱚᱢ ᱫᱟᱨᱟᱢ ᱪᱮᱫ ᱪᱤᱠᱟᱹᱜ ᱠᱟᱱᱟ ᱵᱟᱹᱭᱦᱟᱹᱲ ᱠᱚᱞ ᱵᱟᱹᱫᱽ ᱠᱚᱞᱮ ᱨᱚᱦᱚᱭ ᱫᱟᱲᱮᱭᱟᱜ ᱠᱟᱱᱟ ᱥᱮ ᱵᱟᱝ ᱦᱟᱸᱜ!
ᱟ ᱛᱟᱦᱚᱞᱮ ᱜᱚᱝᱠᱮ ᱚᱱᱠᱟ ᱫᱚ ᱛᱟᱞᱦᱮ ᱪᱮᱫ ᱞᱮᱠᱟ ᱟᱯᱮ ᱫᱟᱜ ᱡᱟᱹᱲᱤ ᱠᱚ ᱛᱟᱞᱦᱮ?
ᱦᱚᱸ ᱫᱟᱜ ᱡᱟᱹᱲᱤ ᱠᱚᱫᱚ ᱱᱟᱜ ᱚᱱᱠᱟ ᱫᱚ ᱢᱚᱡᱽ ᱞᱮᱠᱟ ᱫᱚ ᱵᱟᱝ ᱜᱮ᱾ ᱢᱮᱱ ᱞᱮᱠᱷᱟᱱ ᱫᱚ ᱟᱲᱟ ᱪᱷᱟᱲᱟ ᱜᱮ᱾
ᱚ ᱟᱪᱪᱷᱟ᱾ ᱦᱳᱭ ᱜᱚᱝᱠᱮ ᱚᱱᱠᱟ ᱢᱟ ᱟᱞᱮ ᱴᱚᱴᱷᱟ ᱨᱮᱦᱚᱸ ᱚᱱᱠᱟ ᱢᱟ ᱫᱚᱢᱮ ᱡᱟᱹᱥᱛᱤ ᱢᱟ ᱵᱟᱭ ᱫᱟᱜ ᱮᱫᱟ᱾ ᱱᱚᱜᱼᱚᱭ ᱟᱹᱰᱤ ᱵᱟᱹᱭ ᱵᱟᱹᱭ ᱛᱮ ᱫᱟᱜ ᱮᱫᱟᱭ, ᱫᱟᱜ ᱮᱫ ᱫᱚᱭ ᱫᱟᱜᱼᱮᱫ ᱜᱮᱭᱟ ᱾ ᱛᱚᱵᱮ ᱚᱱᱠᱟ ᱦᱟᱸᱜ ᱠᱟᱹᱡ ᱠᱟᱹᱡ ᱜᱮ ᱫᱟᱜ ᱮᱜᱼᱟᱭ ᱟᱞᱮ ᱥᱮᱱ ᱫᱚ ᱾
ᱟᱪᱪᱷᱟ ᱟᱪᱪᱷᱟ ᱟᱪᱪᱷᱟ ᱾
ᱦᱳᱭ ᱾
ᱛᱟᱦᱚᱞᱮ ᱜᱚᱝᱠᱮ ᱡᱟᱦᱟᱱᱟᱜ ᱥᱟᱛᱟᱢ ᱤᱫᱤ ᱠᱟᱛᱮᱫ ᱨᱚᱯᱚᱲ ᱞᱮᱝᱠᱷᱟᱡ ᱵᱟᱝ ᱢᱚᱡᱽ ᱠᱚᱜᱼᱟ!
ᱦᱳᱭ ᱮᱠᱫᱚᱢ ᱚᱱᱟ ᱦᱚᱸ ᱡᱚᱛᱷᱟᱛ ᱠᱟᱱ ᱜᱮᱭᱟ᱾ ᱥᱟᱛᱟᱢ ᱤᱫᱤ ᱠᱟᱛᱮᱜ ᱨᱚᱯᱚᱲ ᱞᱮᱱᱠᱷᱟᱱ ᱫᱚ ᱟᱹᱰᱤ ᱱᱟᱯᱟᱭ ᱠᱚᱜ ᱜᱮᱭᱟ ᱾ ᱟᱫᱚ ᱚᱱᱟᱴᱟᱜ ᱟ ᱚᱠᱟᱴᱟᱜ ᱥᱟᱛᱟᱢ ᱤᱫᱤ ᱠᱟᱛᱮᱞᱟᱝ ᱨᱚᱯᱚᱲᱟ ᱚᱱᱟ ᱜᱮ? ᱟᱵᱤᱱᱟᱜ ᱢᱚᱱᱮᱨᱮ ᱡᱩᱫᱤ ᱜᱷᱩᱨᱞᱟᱹᱜ ᱠᱟᱱ ᱠᱷᱟᱱ ᱠᱟᱹᱴᱤᱡ ᱵᱮᱱ ᱞᱟᱹᱭ ᱥᱟᱰᱮ ᱠᱮᱭᱟ ᱾
ᱦᱳᱭ ᱜᱚᱝᱠᱮ ᱚᱝᱠᱟ ᱫᱚ ᱱᱟᱜ ᱱᱤᱛ ᱢᱟ ᱢᱮᱱ ᱞᱮᱠᱷᱟᱱ ᱫᱚ ᱟᱻ ᱪᱟᱥ ᱫᱤᱱ, ᱛᱚ ᱚᱱᱟ ᱜᱮ ᱪᱟᱥ ᱟᱵᱟᱫᱽ ᱤᱫᱤ ᱠᱟ ᱛᱮᱫ ᱜᱮ ᱨᱚᱲ ᱨᱚᱯᱚᱲ ᱮᱱᱠᱷᱟᱱ ᱪᱮᱫ ᱞᱮᱠᱟ ᱦᱩᱭ ᱠᱚᱜ ᱠᱮᱭᱟ?
ᱦᱳᱭ ᱦᱳᱭ ᱱᱟᱯᱟᱭ ᱜᱮ, ᱚᱱᱟ ᱦᱚᱸ ᱡᱚᱛᱷᱚᱛ ᱠᱟᱱ ᱜᱮᱭᱟ ᱾ ᱪᱮᱫᱟᱜ ᱥᱮ ᱦᱩᱸ ᱪᱟᱥ ᱵᱟᱥ ᱤᱫᱤ ᱠᱟᱛᱮᱜ ᱟᱨ ᱯᱚᱨ ᱠᱚ ᱡᱟᱦᱟᱸ ᱛᱤᱱᱟᱹᱜ ᱟᱸᱻ ᱟᱹᱞᱤᱧ ᱦᱚᱸ ᱵᱟᱹᱞᱤᱧ ᱵᱟᱲᱟᱭᱟ ᱚᱱᱟ ᱟᱹᱵᱤᱱᱟᱜ ᱢᱚᱪᱟ ᱠᱷᱚᱡ ᱞᱤᱧ ᱵᱟᱲᱟᱭ ᱫᱟᱲᱮᱭᱟᱜᱼᱟ᱾ ᱟᱨ ᱡᱩᱫᱤ ᱟᱵᱮᱱ ᱵᱟᱵᱮᱱ ᱵᱟᱲᱟᱭᱟ ᱛᱟᱦᱞᱮ ᱟᱹᱞᱤᱧᱟᱜ ᱢᱚᱪᱟ ᱠᱷᱚᱡ ᱵᱮᱱ ᱵᱟᱲᱟᱭ ᱫᱟᱲᱮᱭᱟᱜᱼᱟ, ᱥᱮ ᱪᱮᱫ ᱞᱮ ᱠᱟ?
ᱦᱳᱭ ᱦᱳᱭ ᱦᱳᱭ ᱮᱠᱫᱚᱢ ᱟᱹᱰᱤ ᱢᱚᱡᱽ ᱠᱟᱛᱷᱟ᱾
ᱦᱳᱭ, ᱦᱳᱭ, ᱦᱳᱭ ᱾ ᱟᱪᱪᱷᱟ ᱜᱚᱝᱠᱮ ᱛᱟᱦᱞᱮ ᱟᱹᱞᱤᱧ ᱯᱟᱦᱴᱟ ᱠᱷᱚᱱ ᱢᱤᱫᱴᱟᱝ ᱦᱟᱸᱜ ᱠᱩᱠᱞᱤ ᱞᱤᱧ ᱫᱚᱦᱚᱭᱮᱜ-ᱟ ᱦᱳᱭ ᱥᱮ᱾ ᱟᱪᱪᱷᱟ ᱠᱩᱠᱞᱤ ᱫᱚ ᱦᱟᱸᱜ ᱦᱩᱭᱩᱜ ᱠᱟᱱᱟ ᱮᱸ ᱱᱚᱜᱼᱚᱭ ᱡᱮ ᱦᱩᱲᱩ ᱥᱮ ᱛᱚᱞᱟ ᱵᱚᱱ ᱨᱚᱦᱚᱭᱮᱜ ᱠᱟᱱ ᱫᱚ
ᱦᱳᱭ᱾
ᱟᱨ ᱟᱭᱢᱟ ᱞᱮᱠᱟᱱ ᱥᱟᱨ ᱵᱚᱱ ᱮᱢᱟᱜ ᱠᱟᱱᱟ ᱾ ᱡᱮᱞᱮᱠᱟ ᱫᱚᱥ ᱪᱷᱟᱵᱤᱥ, ᱰᱤᱭᱩᱯᱤ, ᱤᱭᱩᱨᱤᱭᱟᱹ ᱠᱚ ᱟᱫᱚ ᱱᱚᱣᱟ ᱠᱚ ᱢᱩᱫᱽᱨᱮ ᱟᱵᱤᱱᱟᱜ ᱩᱭᱦᱟᱹᱨ ᱨᱮ ᱢᱟᱱᱮ ᱚᱠᱟᱴᱟᱜ ᱥᱟᱨ ᱫᱚ ᱢᱚᱸᱡᱽ ᱥᱟᱨ ᱢᱮᱱᱛᱮᱵᱮᱱ ᱢᱚᱱᱮᱭᱮᱜᱼᱟ ᱥᱮ ᱚᱠᱟᱴᱟᱜ ᱥᱟᱨ ᱮᱢ ᱞᱮᱠᱷᱟᱱ ᱫᱚ ᱡᱟᱹᱥᱛᱤ ᱦᱩᱲᱩ ᱦᱩᱭᱩᱜ ᱞᱮᱠᱟᱵᱮᱱ ᱢᱚᱱᱮᱭᱟ ᱟᱨ ᱪᱮᱫ?
ᱚᱱᱠᱟ ᱢᱟ ᱜᱚᱝᱠᱮ ᱱᱟᱦᱟᱸᱜ ᱪᱮᱫ ᱞᱤᱧ ᱢᱮᱱᱟ, ᱢᱮᱱ ᱞᱮᱠᱷᱟᱱ ᱫᱚ ᱱᱚᱣᱟ ᱠᱚᱢᱟ ᱚᱱᱮ ᱟᱵᱚ ᱵᱟᱝ ᱵᱮᱵᱚᱦᱟᱨ ᱞᱮᱠᱷᱟᱱ ᱜᱮ ᱢᱚᱡᱚᱜᱼᱟ ᱪᱮᱫᱟᱜ ᱥᱮ ᱢᱮᱱᱮᱫ ᱱᱚᱣᱟ ᱫᱚ ᱢᱮᱱᱟᱠᱚ ᱢᱤᱫᱴᱮᱱ ᱵᱤᱥ ᱞᱮᱠᱟᱱᱟᱜ ᱡᱤᱱᱤᱥ ᱠᱟᱱᱟ᱾ ᱡᱟᱦᱟᱸ ᱫᱚ ᱚᱱᱟ ᱡᱟᱦᱟᱸ ᱵᱚᱱ ᱪᱟᱥᱮᱜᱼᱟ᱾ ᱚᱱᱟᱨᱮ ᱢᱮᱥᱟ ᱠᱟᱛᱮᱫ ᱟᱵᱚᱣᱟᱜ ᱦᱚᱲᱢᱚ ᱨᱮᱜᱮ ᱦᱤᱡᱩᱜ ᱠᱟᱱᱟ, ᱢᱮᱱᱛᱮ ᱚᱱᱠᱟ ᱠᱚ ᱢᱮᱱᱟ᱾
ᱦᱳᱭ ᱦᱳᱭ᱾
ᱚᱦᱚ ᱢᱮᱱ ᱞᱮᱠᱷᱟᱱ ᱫᱚ ᱚᱱᱠᱟ ᱢᱟ ᱥᱮᱫᱟᱭ ᱠᱷᱚᱱ ᱟᱵᱚᱨᱮᱱ ᱦᱟᱯᱲᱟᱢ ᱠᱚᱠᱚ ᱵᱮᱵᱚᱦᱟᱨ ᱟᱹᱜᱩ ᱟᱠᱟᱜᱼᱟ᱾ ᱥᱮᱠᱚ ᱞᱟᱜᱟᱣ ᱟᱹᱜᱩ ᱠᱟᱜᱼᱟ᱾ ᱛᱚ ᱚᱱᱠᱟ ᱫᱚ ᱜᱩᱨᱤᱡ ᱥᱟᱦᱟᱨᱜᱮ ᱢᱚᱡᱽ ᱢᱟ, ᱢᱚᱡᱽ ᱠᱚ ᱢᱮᱱᱟ᱾
ᱦᱳᱭ ᱦᱳᱭ ᱦᱳᱭ᱾
ᱦᱳᱭ ᱟᱫᱚ ᱱᱤᱛᱚᱜ ᱫᱚ ᱢᱮᱱ ᱞᱮᱠᱷᱟᱱ ᱫᱚ ᱚᱠᱛᱚ ᱥᱟᱶᱛᱮ ᱥᱟᱱᱟᱢᱟᱜ ᱵᱚᱫᱚᱞᱚᱜ ᱠᱟᱱᱟ᱾ ᱚᱱᱟ ᱦᱚᱛᱮᱜ ᱛᱮ ᱢᱮᱱ ᱞᱮᱠᱷᱟᱱ ᱞᱤᱧ ᱮᱸᱫ ᱠᱚᱢ ᱦᱟᱥᱟ ᱡᱟᱭᱜᱟ ᱱᱤᱛᱚᱜ ᱢᱟ ᱢᱟᱹᱱᱢᱤ ᱠᱚᱦᱚᱸ ᱵᱚᱱ ᱥᱟᱸᱜᱮ ᱟᱠᱟᱱᱟ᱾ ᱚᱱᱟ ᱦᱚᱛᱮᱜ ᱛᱮ ᱱᱤᱛᱚᱜ ᱫᱚ ᱱᱚᱣᱟ ᱥᱟᱨ ᱠᱚᱫᱚ ᱱᱟᱦᱟᱜ ᱠᱚ ᱞᱟᱜᱟᱣᱮᱜᱼᱟ᱾
ᱦᱩᱸ ᱦᱩᱸ᱾
ᱟ
ᱦᱳᱭ ᱟᱨ ᱠᱟᱛᱷᱟ ᱦᱚᱸ ᱴᱷᱤᱠ ᱜᱮᱵᱮᱱ ᱞᱟᱹᱭ ᱦᱚᱪᱚ ᱠᱮᱜᱼᱟ᱾ ᱟᱫᱚ ᱦᱮᱸ ᱥᱟᱨ ᱢᱟ ᱵᱟᱝ ᱵᱮᱵᱚᱦᱟᱨ ᱞᱮᱠᱷᱟᱱ ᱜᱮ ᱡᱩᱛᱩᱜᱼᱟ᱾ ᱛᱚᱵᱮ ᱱᱤᱛᱚᱜ ᱚᱱᱠᱟ ᱧᱮᱞᱚᱜ ᱠᱟᱱᱟ ᱮ ᱚᱠᱚᱭ ᱢᱟᱹᱱᱢᱤ ᱦᱚᱸ ᱢᱟᱱᱮ ᱵᱤᱱ ᱥᱟᱨ ᱛᱮᱫᱚ ᱵᱟᱭ ᱪᱟᱥ ᱵᱟᱥ ᱮᱜᱼᱟ᱾ ᱥᱮ ᱵᱟᱭ ᱨᱚᱦᱚᱭ ᱵᱟᱲᱟᱭᱮᱜᱼᱟ᱾ ᱟᱫᱚ ᱡᱚᱛᱚ ᱦᱚᱲ ᱜᱮᱵᱚᱱ ᱪᱟᱭᱟ ᱥᱮ ᱤᱧᱟᱹᱜ ᱦᱩᱲᱩ ᱫᱚ ᱠᱟᱹᱴᱤᱡ ᱡᱟᱹᱥᱛᱤ ᱦᱩᱭᱩᱜ ᱢᱟ, ᱡᱟᱦᱟᱸ ᱞᱮᱠᱟ ᱫᱚ ᱟᱞᱚ ᱦᱩᱭᱩᱜ ᱢᱟ᱾ ᱟᱨ ᱚᱱᱟ ᱦᱚᱸ ᱦᱩᱭᱩᱜ ᱢᱮᱱᱛᱮᱜᱮ ᱚᱱᱟ ᱥᱟᱨ ᱢᱟᱵᱚᱱ ᱮᱢᱟᱜ ᱠᱟᱱ, ᱥᱮ ᱚᱱᱟ ᱦᱚᱸ ᱵᱮᱱᱟᱜ ᱠᱟᱱᱟ ᱚᱱᱟ ᱦᱩᱭᱩᱜ ᱡᱟᱹᱥᱛᱤ ᱦᱩᱭᱩᱜ ᱞᱟᱹᱜᱤᱫ ᱛᱮ᱾
ᱮᱠᱟᱞᱜᱮ᱾
ᱦᱳᱭ ᱦᱳᱭ᱾ ᱟᱫᱚ ᱟᱞᱮ ᱠᱚᱥᱮᱜ ᱫᱚ ᱦᱟᱸᱜ ᱞᱟᱹᱭ ᱞᱮᱠᱷᱟᱱ ᱫᱚ ᱚᱱᱟ ᱫᱚᱥ ᱪᱷᱟᱵᱵᱤᱥ ᱥᱟᱨ ᱧᱩᱛᱩᱢ ᱡᱟᱦᱟᱸ ᱚᱱᱮ ᱚᱱᱟ ᱥᱟᱨ ᱜᱮ ᱠᱟᱹᱴᱤᱡ ᱡᱟᱹᱥᱛᱤ ᱧᱚᱜ ᱫᱚᱯᱮ ᱮᱢᱟᱜᱼᱟ᱾ ᱟᱫᱚ ᱟᱫᱚ ᱟᱯᱮ ᱠᱚᱨᱮ ᱚᱠᱟᱞᱮᱠᱟᱱᱟᱜ ᱥᱟᱨ ᱠᱚ ᱥᱮ, ᱮᱢᱟᱜ ᱠᱚ ᱥᱮ ᱵᱟᱝ ᱜᱮ ᱥᱮ?
ᱦᱳᱭ ᱜᱚᱝᱠᱮ ᱱᱚᱣᱟ ᱟᱞᱮ ᱴᱚᱴ ᱠᱷᱟᱨᱮ ᱦᱚᱸ ᱱᱟᱦᱟᱜ ᱱᱚᱜᱼᱚᱭ ᱚᱱᱟ ᱠᱚ ᱥᱟᱨ ᱨᱮᱱᱟᱜ ᱪᱟᱞᱟᱱ ᱦᱚᱸ ᱢᱮᱱᱟᱜ ᱜᱮᱭᱟ᱾ ᱵᱟᱝ ᱩᱛᱟᱹᱨ ᱫᱚ ᱵᱟᱝᱜᱮ ᱛᱚ ᱢᱮᱱ ᱞᱮᱠᱷᱟᱱ ᱫᱚ ᱱᱟᱜ ᱥᱟᱱᱟᱢ ᱞᱮᱠ ᱚᱱᱠᱟᱱᱟᱜ ᱜᱮ ᱫᱚᱥ ᱪᱷᱟᱵᱤᱥ ᱥᱮ ᱰᱤ ᱮ ᱯᱤ ᱱᱚᱣᱟ ᱥᱮ ᱤᱭᱩᱨᱤᱭᱟ ᱠᱚ ᱱᱟᱦᱟᱜ ᱥᱟᱱᱟᱢ ᱞᱮᱠᱟᱱᱟᱜ ᱥᱟᱨ ᱠᱚᱜᱮ ᱱᱟᱦᱟᱜ ᱢᱮᱥᱟᱢᱤᱥᱤ ᱠᱟᱛᱮᱫ ᱠᱚ ᱞᱟᱜᱟᱣᱮᱜᱼᱟ ᱟᱨ ᱪᱮᱫ
ᱦᱩᱸ ᱦᱩᱸ
ᱟᱪᱪᱷᱟ ᱟᱪᱪᱷᱟ ᱟᱷᱟ ᱱᱟᱯᱟᱭ ᱠᱟᱛᱷᱟ ᱜᱮ
ᱦᱳᱭ᱾
ᱟᱪᱪᱷᱟ ᱜᱚᱝᱠᱮ ᱟᱹᱞᱤᱧ ᱦᱚᱸ ᱪᱟᱥᱵᱟᱥ ᱤᱫᱤᱠᱟ ᱠᱟᱛᱮᱫ ᱦᱟᱸᱜ ᱩᱱᱟᱹᱜ ᱵᱟᱝᱞᱤᱧ ᱥᱩᱨ ᱵᱟᱲᱟ ᱦᱟᱠᱟᱱᱟ᱾ ᱛᱚᱵᱮ ᱟᱨ ᱢᱤᱫᱴᱮᱱ ᱠᱩᱠ ᱠᱩᱞᱤᱧ ᱦᱟᱜ ᱟᱞᱤᱧ ᱯᱟᱦᱴᱥ ᱠᱷᱚᱡᱞᱤᱧ ᱫᱚᱚᱭᱮᱫ-ᱟ ᱦᱳᱭ ᱥᱮ᱾
ᱦᱳᱭ ᱦᱳᱭ ᱦᱳᱭ᱾
ᱚᱱᱟ ᱫᱚ ᱦᱩᱭᱩᱜ ᱠᱟᱱᱟ ᱧᱮᱞ ᱵᱤᱱ ᱦᱮᱸ ᱥᱟᱦᱟᱱ ᱢᱟᱜᱵᱚᱱ ᱠᱤᱨᱤᱧ ᱟᱹᱜᱩᱭᱮᱫ ᱜᱮᱭᱟ ᱟᱵᱚ ᱫᱚᱠᱟᱱ ᱠᱷᱚᱱ ᱛᱚᱵᱮ ᱟᱭᱢᱟ ᱦᱚᱲᱟᱜ ᱚᱱᱟ ᱵᱟᱲᱟᱭ ᱵᱟᱹᱱᱩᱜ ᱛᱟᱵᱚᱱᱟ ᱥᱮ ᱟᱹᱞᱤᱧᱟᱜ ᱦᱚᱸ ᱚᱱᱟ ᱫᱚ ᱵᱟᱲᱟᱭ ᱵᱟᱹᱱᱩᱜ ᱟᱠᱟᱟᱜ-ᱟ᱾ ᱮᱸ᱾ ᱛᱤᱱᱟᱹᱜ ᱜᱟᱱ ᱥᱟᱨᱮᱢᱥᱢ ᱦᱩᱭᱩᱜ-ᱟ᱾ ᱟᱫᱚ ᱚᱱᱟᱜᱮ ᱡᱩᱫᱤ ᱞᱤᱧ ᱢᱮᱱᱟ ᱢᱤᱫ ᱵᱤᱜᱷᱟᱹ ᱦᱤᱥᱟᱹᱵ ᱛᱮ᱾ ᱚᱱᱠᱟ ᱛᱤᱱᱟᱹᱜ ᱜᱟᱱ ᱥᱟᱨᱮ ᱮᱢᱟᱜ ᱠᱷᱟᱱ ᱠᱟᱹᱴᱤᱡ ᱡᱩᱛ ᱧᱚᱜ ᱚᱜᱼᱟ᱾ ᱚᱱᱟᱜᱮ ᱠᱟᱹᱴᱤᱡ ᱟᱹᱞᱤᱧ ᱵᱮᱱ ᱵᱟᱲᱟᱭ ᱦᱚᱪᱚ ᱤᱧ ᱞᱤᱧ ᱠᱷᱟᱱ ᱠᱟᱹᱴᱤᱡ ᱱᱟᱯᱟᱭ ᱠᱚᱜ-ᱟ᱾
ᱛᱚ ᱜᱚᱢᱠᱮ ᱟᱹᱞᱤᱧ ᱦᱚᱸ ᱱᱟᱦᱟᱸᱜ ᱩᱱᱟᱹᱜ ᱫᱤᱱ ᱠᱷᱚᱱ ᱥᱮ ᱟᱹᱰᱤ ᱢᱟᱲᱟᱝ ᱠᱷᱚᱱ ᱫᱚ ᱱᱟᱦᱟᱸᱜ ᱟᱜ ᱱᱚᱝᱠᱟ ᱪᱟᱥᱵᱟᱥ ᱨᱮᱦᱚᱸ ᱵᱟᱝᱞᱤ ᱟᱹᱪᱩᱨ ᱟᱠᱟᱱᱟ ᱥᱮ ᱮᱸ ᱵᱟᱝᱞᱤᱧ ᱠᱟᱹᱢᱤ ᱵᱟᱲᱟ ᱠᱟᱫᱟ᱾ ᱱᱚᱜ-ᱚᱭ ᱱᱟᱟᱜ ᱦᱟᱞᱮᱜ ᱜᱮ ᱢᱮᱱ ᱞᱮᱠᱷᱟᱱ ᱫᱚ ᱢᱤᱫ-ᱵᱟᱨ ᱵᱚᱨᱥᱚ ᱜᱮ ᱦᱩᱭᱩᱜ ᱠᱟᱱᱟ᱾ ᱱᱚᱣᱟ ᱪᱟᱥᱵᱟᱥ ᱫᱚ ᱱᱟᱦᱟᱸᱜ ᱞᱤᱧ ᱠᱟᱹᱢᱤᱭᱮᱫ-ᱟ᱾ ᱟ ᱛᱚ ᱢᱮᱱ ᱞᱮᱠᱷᱟᱱ ᱫᱚ ᱟᱹᱰᱤ ᱡᱟᱹᱥᱛᱤ ᱞᱟᱜᱟᱣ ᱦᱚᱸ ᱵᱟᱭ ᱢᱚᱡᱟ ᱟᱨ ᱟᱹᱰᱤ ᱠᱚᱢ ᱞᱟᱜᱟᱣ ᱦᱚᱸ ᱵᱟᱭ ᱢᱚᱡᱟ ᱢᱮᱱᱞᱠᱷᱟᱱ ᱫᱚ ᱢᱤᱫᱴᱮᱱ ᱡᱟᱦᱟᱱᱟᱜ ᱜᱮ ᱵᱟᱵᱚᱱ ᱞᱟᱹᱭᱟ᱾ ᱢᱮᱱ-ᱮᱫ ᱦᱤᱥᱟᱹᱵ ᱞᱮᱠᱟ ᱥᱮ ᱚᱱᱟ ᱱᱟᱦᱟᱸᱜ ᱢᱤᱫᱴᱮᱱ ᱡᱟᱦᱟᱱᱟᱜ ᱞᱤᱢᱤᱴ ᱢᱮᱱᱟᱜ-ᱟ ᱦᱟᱸᱜ ᱤᱱᱟᱹ ᱦᱤᱥᱟᱹᱵ ᱜᱮ ᱞᱟᱜᱟᱣ ᱞᱮᱠᱷᱟᱱ ᱜᱮ ᱢᱚᱡᱚᱜ-ᱟ, ᱩᱱᱟᱹᱜ ᱡᱟᱹᱥᱛᱤ ᱞᱟᱜᱟᱣ ᱦᱚᱸ ᱵᱟᱭ ᱵᱮᱥᱚᱜ-ᱟ᱾
ᱦᱳᱭ ᱦᱳᱭ ᱦᱳᱭ ᱡᱚᱛᱷᱟᱛ ᱠᱟᱛᱷᱟ᱾ ᱦᱳᱭ ᱟᱫᱚ ᱱᱚᱜ-ᱚᱱᱟ ᱨᱮᱱᱟᱜ ᱦᱳᱭᱛᱳ ᱟᱢ ᱟᱨ ᱤᱧ ᱫᱚ ᱵᱟᱝᱞᱟᱝ ᱞᱟᱹᱭ ᱫᱟᱲᱮᱜ ᱠᱟᱱᱟ ᱡᱮ ᱱᱚᱣᱟ ᱨᱮᱱᱟᱜ ᱛᱤᱱᱟᱹᱜ ᱟᱸᱝ ᱞᱟᱜᱟᱣ ᱞᱮᱠᱷᱟᱱ ᱡᱩᱛᱩᱜ-ᱟ ᱛᱚᱵᱮ ᱚᱱᱠᱟ ᱡᱟᱦᱟᱸᱭ ᱡᱟᱹᱥᱛᱤ ᱫᱤᱱ ᱠᱷᱚᱱᱚᱡ ᱠᱚ ᱨᱚᱦᱚᱭ ᱟᱹᱜᱩᱭᱮᱫ-ᱟ ᱥᱮ ᱪᱟᱥᱵᱟᱥ ᱨᱮ ᱡᱚᱯᱲᱟᱣ ᱢᱮᱱᱟᱜ ᱠᱚᱣᱟ ᱩᱱᱠᱩ ᱫᱚ ᱡᱟᱹᱱᱤᱡ ᱪᱚᱝ ᱠᱚ ᱵᱟᱲᱟᱭ ᱜᱮᱭᱟ ᱥᱮ ᱪᱮᱫ ᱵᱤᱱ ᱞᱟᱹᱭᱟ?
ᱦᱳᱭ ᱢᱮᱱ ᱞᱮᱠᱷᱟᱱ ᱫᱚ ᱱᱟᱦᱟᱸᱜ ᱚᱱᱠᱟ ᱫᱚ ᱦᱳᱭ᱾ ᱦᱟᱸᱜ ᱵᱟᱝ ᱚᱱᱠᱟ ᱫᱚ ᱱᱟᱦᱟᱜ ᱵᱟᱝ ᱠᱩᱯᱞᱤ ᱵᱟᱲᱟ ᱦᱩᱭᱠ ᱚᱱᱠᱟ ᱦᱟᱯᱲᱟᱢ ᱠᱚᱦᱚᱸ ᱱᱚᱣᱟ ᱤᱫᱤ ᱠᱟᱛᱮᱫ ᱫᱚ ᱛᱚ ᱢᱮᱱ ᱞᱮᱠᱷᱟᱱ ᱫᱚ ᱦᱟᱸᱜ ᱠᱚ ᱞᱟᱜᱟᱣᱮᱫ-ᱟ᱾
ᱦᱳᱭ ᱟᱫᱚ ᱠᱟᱹᱴᱤᱡ ᱨᱚᱲ ᱦᱟᱸᱜ ᱜᱮᱫ ᱜᱮᱫ ᱟᱸᱡᱚᱢᱚᱜ ᱠᱟᱱ ᱛᱟᱹᱵᱤᱱᱟ᱾ ᱟᱫᱚ ᱚᱠᱟ ᱞᱮᱠᱟ ᱠᱟᱹᱴᱤᱡ ᱚᱥᱩᱵᱤᱫᱷᱟᱜ ᱠᱟᱱ ᱛᱟᱵᱚᱱᱟ ᱡᱟᱹᱱᱤᱡ ᱪᱚᱝ᱾
ᱦᱳᱭ ᱜᱚᱝᱠᱮ᱾ ᱚᱱᱠᱟ ᱫᱚ ᱱᱟᱦᱟᱜ ᱴᱟᱣᱟᱨ ᱡᱟᱹᱱᱤᱡ ᱵᱟᱝ ᱫᱚ ᱦᱟᱞᱠᱟ ᱰᱤᱥᱴᱟᱵᱮᱫ ᱛᱟᱞᱤᱧᱟ᱾
ᱦᱳᱭ ᱦᱳᱭ ᱦᱳᱭ ᱚᱱᱟ ᱠᱟᱱ ᱜᱮᱭᱟ᱾ ᱟᱪᱪᱷᱟ ᱜᱚᱝᱠᱮ ᱛᱟᱦᱞᱮ ᱟᱯᱮ ᱫᱚ ᱰᱟᱝᱨᱤ ᱠᱟᱰᱟ ᱱᱟᱦᱮᱞᱛᱮ ᱥᱮ ᱚᱱᱠᱟ ᱴᱨᱟᱠᱴᱚᱨ ᱠᱚᱛᱮ ᱯᱮᱥᱤ ᱵᱟᱲᱟᱭ ᱜᱮᱛᱟᱵᱚᱱᱟ?
ᱜᱚᱢᱠᱮ ᱚᱱᱠᱟ ᱫᱚ ᱱᱟᱦᱟᱜ ᱟᱞᱮᱱᱟᱜ ᱟᱛᱩ ᱴᱚᱞᱟᱨᱮ ᱛᱚ ᱚᱱᱠᱟ ᱫᱚ ᱱᱟᱦᱟᱜ ᱴᱟᱠ ᱠᱴᱟᱨ ᱠᱚᱫᱚ ᱟᱹᱰᱤ ᱡᱟᱹᱥᱛᱤ ᱫᱚ ᱵᱟᱝᱜᱮ ᱞᱟᱜᱟᱣ ᱦᱩᱭᱩᱜ-ᱟ᱾ ᱢᱮᱱᱞᱮᱠᱷᱟᱱ ᱫᱚ ᱰᱟᱹᱝᱨᱤ ᱠᱟᱰᱟ ᱛᱮᱜᱮ ᱱᱟᱦᱟᱜ ᱡᱟᱹᱥᱛᱤ ᱫᱚ᱾
ᱚ ᱚ ᱱᱟᱯᱟᱭ ᱠᱟᱛᱷᱟ᱾
ᱦᱳᱭ ᱟᱨ ᱟᱯᱮ ᱴᱚᱴᱷᱟ ᱨᱮ ᱫᱚ ᱪᱮᱫ ᱞᱮᱠᱟ?
ᱦᱳᱭ ᱜᱚᱝᱠᱮ ᱟᱞᱮ ᱴᱚᱴᱷᱟ ᱨᱮ ᱦᱚᱸ ᱚᱱᱠᱟ ᱫᱚ ᱡᱟᱹᱥᱛᱤ ᱠᱟᱭ ᱛᱮᱫᱚ ᱦᱟᱸᱜ ᱧᱮᱞ ᱞᱮᱠᱷᱟᱱ ᱰᱟᱝᱨᱤ ᱱᱟᱦᱮᱞ ᱛᱮᱜᱮ ᱥᱮ ᱠᱟᱰᱟ ᱱᱟᱦᱮᱞ ᱠᱚ ᱛᱮᱜᱮ ᱦᱟᱸᱜ ᱡᱟᱹᱥᱛᱤ ᱫᱚ ᱠᱚ ᱥᱤ-ᱭᱟ ᱟᱨ ᱟᱞᱮ ᱫᱚ ᱮᱠᱟᱞ ᱜᱮ ᱵᱤᱨ ᱵᱩᱨᱩ ᱴᱚᱴᱷᱟ ᱥᱮ ᱚᱱᱠᱟ ᱢᱟᱨᱟᱝ ᱢᱟᱨᱟᱝ ᱱᱟᱢᱟᱞ ᱫᱤᱥᱚᱢ ᱞᱮ ᱠᱟ ᱫᱚ ᱦᱟᱸᱜ ᱵᱟᱝ ᱠᱟᱱᱟ ᱟᱞᱮ ᱥᱮᱫ ᱫᱚ ᱱᱟᱢᱟᱞ ᱫᱤᱥ ᱥᱚᱢᱚ ᱨᱮᱫᱚ ᱡᱮᱞᱮᱠᱟ ᱩᱸ ᱢᱟᱨᱟᱝ ᱢᱟᱨᱟᱝ ᱠᱷᱮᱛ ᱠᱚ ᱛᱟᱦᱮᱱᱟ ᱥᱮ ᱚᱱᱟ ᱠᱚᱫᱚ ᱰᱟᱝᱜᱨᱤ ᱱᱟᱦᱮᱞ ᱛᱮ ᱥᱤᱭᱚᱜ ᱦᱚᱸ ᱵᱮᱱ ᱟᱥᱠᱮᱛ ᱩᱛᱟᱹᱨᱚᱜ-ᱟ᱾ ᱟᱫᱚ ᱚᱱᱟ ᱤᱭᱟᱹ ᱛᱮ ᱠᱟᱹᱴᱤᱡ ᱞᱟᱜᱟᱣ ᱜᱮᱭᱟ ᱠᱚ ᱟᱫᱚ ᱟᱞᱮ ᱥᱮᱱ ᱫᱚ ᱚᱝᱠᱟ ᱞᱟᱹᱴᱩ ᱞᱟᱹᱴᱩ ᱵᱟᱝ ᱠᱟᱱᱟ ᱥᱮ ᱟᱞᱮ ᱦᱚᱸ ᱟᱹᱰᱤ ᱨᱮᱸᱜᱮᱡ ᱜᱮᱭᱟ ᱞᱮ ᱠᱷᱮᱛ ᱠᱚ ᱦᱚᱸ ᱚᱱᱠᱟ ᱞᱟᱹᱴᱩ ᱞᱟᱹᱴᱩ ᱵᱟᱹᱱᱩᱜ ᱛᱟᱞᱮᱭᱟ, ᱟᱫᱚ ᱚᱱᱟ ᱦᱚ ᱛᱮ ᱦᱟᱸᱜ ᱮᱸ ᱮᱸ ᱰᱟᱝᱨᱤ ᱠᱟᱰᱟ ᱱᱟᱦᱮᱞ ᱛᱮᱜᱮ ᱥᱤ ᱫᱚ ᱦᱩᱭᱩᱜ ᱜᱮᱭᱟ᱾
ᱦᱳᱭ ᱦᱳᱭ ᱾
ᱛᱚ ᱜᱚᱝᱠᱮ ᱦᱟᱸᱜ ᱱᱚᱜ-ᱚᱭ ᱱᱤᱛᱚ ᱢᱟ ᱢᱮᱱ ᱠᱷᱟᱱ ᱱᱚᱣᱟ ᱡᱚᱠᱷᱚᱱ ᱪᱟᱥᱵᱟᱥ ᱚᱠ
ᱛᱚ ᱠᱟᱱᱟ ᱛᱚᱵᱮ ᱱᱤᱛᱚᱜ ᱪᱮᱫ ᱠᱚ ᱪᱟᱥ ᱦᱩᱭᱩᱜ ᱠᱟᱱᱟ ᱚᱝᱠᱟ ᱦᱩᱲᱩ ᱵᱟᱫ ᱠᱟᱛᱮ ᱡᱚᱠᱷᱚᱱ ᱦᱟᱸᱜ ᱦᱩᱲᱩ ᱤᱫᱤ ᱠᱟᱛᱮᱜ ᱨᱚᱯᱚᱲ ᱦᱩᱭᱮᱱ ᱜᱮᱭᱟ᱾
ᱦᱚᱭ ᱦᱚᱭ, ᱚᱞᱠᱟ ᱫᱚ ᱦᱟᱸᱜ ᱦᱩᱭ ᱫᱚ ᱟᱭᱢᱟ ᱦᱚᱲ ᱟᱭᱢᱟ ᱞᱮᱠᱟ ᱠᱚ ᱪᱟᱥ ᱵᱟᱲᱟᱭ ᱜᱮᱭᱟ, ᱡᱮᱞᱮᱠᱟ ᱥᱚᱵᱡᱤ ᱠᱚ ᱠᱚ ᱦᱚᱸ ᱪᱟᱥ ᱵᱟᱲᱟᱭᱮᱫ ᱜᱮᱭᱟ ᱛᱚᱵᱮ ᱟᱞᱮ ᱫᱚ ᱱᱟᱦᱟᱜ ᱚᱱᱟ ᱥᱚᱵᱽᱡᱤ ᱠᱚᱫᱚ ᱵᱟᱝ ᱞᱮ ᱪᱟᱥ ᱵᱟᱲᱟᱭ ᱜᱮᱭᱟ ᱟᱞᱮ ᱫᱚ ᱚᱱᱠᱟ ᱦᱟᱸᱜ ᱦᱩᱲᱩ ᱠᱚ ᱜᱮᱞᱮ ᱪᱟᱥ ᱵᱟᱲᱟᱭᱮᱫᱟ ᱱᱤᱛᱚᱜ ᱫᱚ᱾ ᱟᱨ ᱚᱝᱠᱟ ᱡᱟᱦᱟᱸᱭ ᱠᱚ ᱚᱱᱠᱟ ᱥᱚᱵᱽᱡᱤ ᱪᱟᱹᱥᱤ ᱠᱚᱠᱚ ᱛᱟᱦᱮᱱ ᱜᱮᱭᱟ ᱥᱮ ᱟᱫᱚ ᱩᱱᱠᱩ ᱫᱚ ᱦᱟᱸᱜ ᱚᱱᱟ ᱥᱚᱵᱽᱡᱤ ᱠᱚᱠᱚ ᱪᱟᱥ ᱵᱟᱲᱟᱭ ᱜᱮᱭᱟ ᱦᱟᱱᱟ ᱱᱟᱣᱟ
ᱟᱪᱪᱷᱟ᱾
ᱟᱨ ᱟᱯᱮ ᱥᱮᱱ ᱫᱚ ᱛᱟᱦᱚᱞᱮ ᱪᱮᱫ ᱞᱮᱠᱟ ᱚᱱᱟ ᱦᱩᱲᱩ ᱵᱟᱫ ᱠᱟᱛᱮᱫ ᱨᱚᱦᱚᱭ ᱠᱚᱫᱚ ᱚᱠᱟ ᱞᱮᱠᱟ?
ᱛᱚ ᱜᱚᱝ ᱚᱝᱠᱟ ᱫᱚ ᱟᱞᱮ ᱴᱚᱴᱷᱟ ᱨᱮ ᱢᱮᱱ ᱞᱮᱠᱷᱟᱱ ᱫᱚ ᱱᱤᱛᱚᱜ ᱫᱚ ᱦᱟᱸᱜ
ᱦᱮᱸ ᱦᱮᱸ᱾
ᱥᱮ ᱢᱮᱱ ᱞᱮᱠᱷᱟᱱ ᱫᱚ ᱦᱟᱸᱜ ᱚᱱᱠᱟ ᱫᱚ ᱛᱚ ᱟᱫᱚ ᱩᱛᱩ ᱵᱟᱠᱷᱨᱟ ᱠᱚ ᱥᱮ ᱥᱚᱵᱽᱡᱤ ᱵᱟᱠᱷᱨᱟ ᱠᱚᱫᱚ ᱦᱟᱸᱜ ᱚᱝᱠᱟ ᱫᱚ ᱳᱭ ᱵᱷᱮᱱᱰᱤ ᱡᱷᱤᱸᱜᱟᱹ ᱢᱮᱱ ᱞᱮᱠᱷᱟᱱ ᱥᱟᱹᱨᱩ ᱱᱚᱣᱟ ᱠᱚ ᱱᱟᱦᱟᱜ ᱨᱚᱦᱚᱭ ᱵᱟᱲᱟ ᱦᱩᱭ ᱠᱟᱱᱟ᱾
ᱚ ᱱᱟᱯᱟᱭ ᱠᱟᱛᱷᱟ ᱛᱟᱦᱚᱞᱮ ᱚᱱᱟ ᱫᱚ
ᱪᱮᱫ ᱞᱮᱠᱟ ᱟᱠᱷᱨᱤᱧ ᱵᱟᱠᱷᱨᱟ ᱦᱚᱸ ᱥᱮ ᱚᱱᱟ ᱫᱚ ᱠᱷᱟᱹᱞᱤ ᱚᱲᱟᱜ ᱨᱮ ᱡᱚᱢ ᱵᱟᱠᱷᱨᱟ ᱜᱮ?
ᱵᱟᱝ ᱜᱮ ᱢᱮᱱ ᱞᱮᱠᱷᱟᱱ ᱵᱮᱱ ᱥᱮ ᱡᱟᱦᱟᱸᱭ ᱚᱱᱠᱟ ᱡᱟᱹᱥᱛᱤ ᱧᱚᱜ ᱨᱚᱦᱚᱭ ᱠᱟᱜ-ᱟ ᱩᱱᱤ ᱫᱚ ᱚᱝᱠᱟ ᱟᱠᱷᱨᱤᱧ ᱦᱚᱸᱭ ᱫᱟᱲᱮᱭᱟᱜ-ᱟ᱾ ᱟᱨ ᱡᱩᱫᱤ ᱢᱮᱱᱟᱭ ᱟᱞᱮᱭᱟᱜ ᱫᱚ ᱥᱩᱛᱩᱝ ᱥᱩᱛᱩᱜ ᱥᱩᱢᱩᱝ ᱦᱟᱥᱟ ᱡᱟᱭᱜᱟ ᱛᱚ ᱩᱱᱟᱹᱜ ᱡᱟᱹᱥᱛᱤ ᱢᱟ ᱵᱟᱝ, ᱛᱟᱦᱞᱮ ᱚᱱᱟ ᱮᱱᱠᱷᱟᱱ ᱫᱚ ᱮᱱᱦᱟᱸᱜ ᱠᱷᱟᱹᱞᱤ ᱚᱲᱟᱜ ᱨᱮ ᱡᱚᱢ ᱞᱟᱹᱜᱤᱫ ᱜᱮ ᱮᱱᱦᱟᱸᱜ ᱚᱱᱠᱟ ᱫᱚ,
ᱚᱻ, ᱱᱟᱯᱟᱭ ᱠᱟᱛᱷᱟ,
ᱦᱳᱭ ᱟᱨ ᱚᱱᱠᱟ ᱟᱭᱢᱟ ᱚᱠᱛᱚ ᱧᱮᱞᱚᱜ ᱜᱮᱭᱟ ᱚᱱᱟ, ᱞᱟᱹᱭ ᱵᱤᱱ?
ᱛᱚ ᱜᱚᱝᱠᱮ ᱚᱱᱠᱟᱱ ᱦᱟᱸᱜ ᱚᱠᱛᱚ ᱠᱚᱦᱚᱸ ᱢᱩᱪᱟᱹᱫ ᱦᱮᱡ ᱮᱱᱟ, ᱛᱚᱱᱟᱸᱜ ᱟᱹᱰᱤ ᱡᱟᱹᱥᱛᱤ, ᱛᱤ ᱫᱚ ᱜᱟᱞᱚᱪ ᱠᱚ ᱵᱟᱝᱞᱤᱧ ᱡᱮᱞᱮᱧ ᱮᱫᱟ ᱛᱚ ᱱᱚᱜᱼᱚᱭ, ᱢᱩᱪᱟᱹᱫ ᱨᱮ ᱱᱤᱭᱟᱹ ᱜᱮᱞᱤᱧ ᱢᱮᱱᱟ ᱟᱵᱮᱱ ᱥᱚᱸᱜᱮ ᱨᱚᱯᱚᱲ ᱠᱟᱛᱮᱫ ᱟᱹᱰᱤ ᱢᱚᱡᱽ ᱵᱩᱡᱷᱟᱹᱣ ᱮᱱᱟ,
ᱦᱳᱭ, ᱦᱳᱭ, ᱦᱳᱭ, ᱚᱱᱠᱟ ᱫᱚ ᱟᱹᱞᱤᱧ ᱦᱚᱸ ᱦᱟᱸᱜ ᱢᱚᱸᱡᱽ ᱜᱮᱞᱤᱧ ᱟᱹᱭᱠᱟᱹᱣ ᱠᱮᱫ ᱜᱮᱭᱟ, ᱚᱱᱠᱟ ᱜᱮ ᱛᱟᱭᱚᱢ ᱫᱟᱨᱟᱢ ᱟᱨᱦᱚᱸ ᱨᱚᱯᱚᱲ ᱦᱩᱭᱩᱜᱼᱟ ᱥᱮ ᱪᱮᱫᱞᱮᱠᱟ?
ᱦᱳᱭ ᱚᱱᱠᱟ ᱠᱩᱠᱞᱤ ᱧᱟᱯᱟᱢ ᱞᱮᱱᱠᱷᱟᱱ ᱱᱤᱦᱟᱹᱛ ᱜᱮ,